ᱦᱮᱞᱳ
ᱦᱳᱭ ᱜᱚᱢᱠᱮ ᱨᱚᱲ ᱠᱚ ᱟᱸᱡᱚᱢᱚᱜ
ᱦᱳᱭ ᱦᱳᱭ ᱟᱸᱡᱚᱢᱚᱜ ᱠᱟᱱ ᱜᱮᱭᱟ
ᱟᱪᱪᱷᱟ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱫᱚ
ᱱᱚᱜ ᱚᱭ ᱛᱚ ᱜᱤᱛᱤᱡ ᱦᱩᱭ ᱠᱟᱱᱟ ᱜᱚᱢᱠᱮ ᱱᱤᱛᱚᱜ ᱫᱚ ᱵᱩᱡᱽ ᱫᱟᱵᱤᱱ
ᱟᱪᱪᱷᱟ ᱟᱪᱪᱷᱟ ᱛᱟᱦᱚᱞᱮ ᱫᱟᱠᱟ ᱠᱚᱫᱚ ᱦᱟᱸᱜ ᱛᱤᱨᱮ ᱡᱚᱢ ᱵᱟᱲᱟ ᱦᱩᱭ ᱠᱟᱱᱟ
ᱡᱚᱢ ᱦᱩᱭᱱᱟ ᱮᱜᱟᱨᱚᱴᱟ ᱥᱮᱜ ᱪᱮᱜ ᱵᱤᱱ ᱪᱤᱠᱟᱹᱭᱮᱜ ᱛᱮ ᱟᱹᱵᱮᱱ
ᱟᱹᱞᱤᱧ ᱦᱚᱸ ᱱᱚᱜ ᱚᱭ ᱫᱟᱠᱟ ᱡᱚᱢᱛᱮ ᱱᱚᱜᱚᱭ ᱠᱟᱹᱴᱤᱡ ᱫᱩᱲᱩᱵ ᱵᱟᱲᱟᱭ ᱛᱮᱦᱮᱧ ᱫᱚ ᱠᱟᱹᱴᱤᱡ ᱠᱷᱮᱞ ᱧᱮᱞ ᱛᱟᱦᱮᱸ ᱠᱟᱱᱟ ᱛᱚ
ᱚ ᱦᱮᱸ ᱦᱮᱸ ᱦᱳᱭᱱᱟ
ᱠᱷᱮᱞ ᱠᱷᱮᱞ ᱠᱚ ᱧᱮᱞ ᱦᱩᱭᱩᱜ ᱠᱟᱱ ᱛᱟᱦᱮᱱᱟ
ᱧᱮᱞ ᱧᱮᱞ ᱢᱩᱪᱟᱹᱫ ᱠᱮᱜ ᱟᱵᱤᱱ
ᱦᱳᱭ ᱧᱮᱞ ᱢᱩᱪᱟᱹᱫ ᱠᱮᱜ ᱟᱞᱤᱧ
ᱛᱟᱦᱚᱞᱮ ᱚᱠᱚᱭ ᱠᱚ ᱫᱟᱲᱮᱭᱮᱱᱟ
ᱱᱩᱠᱩ ᱢᱤᱥᱤ ᱠᱚ ᱛᱟᱠᱚ ᱠᱚ ᱫᱟᱲᱮᱭᱮᱱᱟ
ᱵᱟᱝ ᱟᱹᱞᱤᱧ ᱧᱮᱞᱮᱫ ᱛᱟᱦᱮᱸ ᱞᱤᱧ ᱢᱤᱫ ᱜᱷᱟᱹᱲᱤᱡᱞᱤᱧ ᱧᱮᱞ ᱠᱮᱜ ᱟ ᱛᱚ ᱢᱤᱫᱴᱟᱝ ᱜᱳᱞ ᱠᱚ ᱡᱚᱢ ᱞᱮᱫᱟ ᱡᱚᱠᱷᱚᱱ
ᱵᱟᱨᱭᱟ ᱜᱳᱞ ᱠᱚ ᱡᱚᱢ ᱞᱮᱫᱟ
ᱟᱹᱞᱤᱧ ᱫᱚ ᱡᱚᱠᱷᱚᱱ ᱢᱤᱫᱴᱟᱝ ᱠᱚ ᱡᱚᱢ ᱠᱮᱫᱟ ᱛᱚ
ᱦᱩᱸ
ᱟᱪᱪᱷᱟ ᱛᱚᱠᱷᱚᱱ ᱢᱤᱫᱴᱟᱝ ᱡᱚᱢ ᱠᱮᱫᱟ ᱛᱚᱠᱷᱚᱱ ᱞᱤᱧ ᱧᱮᱞ ᱠᱮᱜ ᱟ ᱡᱚᱠᱷᱚᱱ ᱠᱚ ᱡᱚᱢ ᱠᱮᱜ ᱟ ᱟᱫᱚ ᱢᱚᱱᱮ ᱵᱟᱹᱲᱤᱡ ᱱᱟ ᱟᱫᱚ ᱵᱟᱝ ᱧᱮᱞ ᱦᱩᱭ ᱞᱮᱱᱟ
ᱚ ᱟᱹᱞᱤᱧ ᱦᱚᱸ ᱚᱱᱠᱟ ᱜᱮᱞᱤᱧ ᱢᱚᱱᱮ ᱞᱮᱫᱟ ᱪᱮᱫ ᱠᱚᱨᱮ ᱛᱟᱦᱮᱸᱱᱟ ᱡᱟᱹᱱᱤᱡ ᱵᱟᱝᱠᱚ ᱫᱟᱲᱮᱭᱟᱜ ᱟ
ᱟᱫᱚ ᱵᱟᱨᱭᱟᱼᱵᱟᱨᱭᱟ ᱜᱳᱞ ᱠᱚ ᱡᱚᱢ ᱠᱮᱫᱟ ᱛᱚ ᱾
ᱩᱸ ᱦᱳᱭ ᱚᱝᱠᱟ ᱢᱚᱱᱮ ᱟᱹᱞᱤᱧᱟᱜ ᱫᱚ ᱵᱟᱝ ᱧᱮᱞ ᱦᱩᱭ ᱱᱟ ᱟᱫᱚ
ᱩᱸ ᱚᱲᱟᱜ ᱨᱮᱫᱚ ᱵᱟᱝ ᱜᱮ ᱦᱟᱸᱜ ᱢᱮᱥ ᱥᱮᱼᱨᱮ ᱦᱟᱸᱜ ᱢᱮᱱᱟᱜ ᱞᱮᱭᱟ ᱟᱞᱮ ᱫᱚ ᱱᱚᱸᱰᱮ ᱜᱮ ᱦᱟᱸᱜ ᱢᱮᱥ ᱨᱮᱜᱮ ᱞᱮ ᱛᱟᱦᱮᱱ ᱜᱮᱭᱟ ᱾
ᱚᱠᱟ ᱥᱮᱫ ᱫᱚ ᱜᱚᱢᱠᱮ ᱚᱱᱟ ᱫᱚ
ᱱᱚᱛᱮ ᱦᱮᱸ ᱪᱮᱫ ᱠᱚ ᱞᱟᱹᱭᱟ ᱡᱷᱟᱲᱜᱨᱟᱢ ᱠᱚ ᱥᱮᱫ
ᱟᱪᱷᱟ ᱛᱟᱦᱚᱞᱮ ᱯᱟᱲᱦᱟᱜ ᱠᱟᱱ ᱜᱮᱭᱟᱵᱱ ᱵᱟᱝ ᱾
ᱦᱳᱭ ᱦᱳᱭ ᱾ ᱦᱳᱭ ᱠᱚᱞᱮᱡᱽ ᱨᱮᱜᱮ ᱱᱤᱛᱚᱜ ᱫᱚ ᱯᱟᱲᱦᱟᱜ ᱦᱩᱭᱩᱜ ᱠᱟᱱᱟ ᱾
ᱚᱠᱟ ᱟᱱᱮ ᱥᱟᱫᱷᱩᱨᱟᱢᱪᱟᱸᱫ ᱤᱱᱩᱰᱷᱟᱨᱥᱤᱴᱤ ᱥᱮ ᱾
ᱵᱟᱝ ᱜᱮ ᱵᱤᱫᱫᱟᱥᱟᱜᱚᱨ ᱤᱭᱩᱱᱤᱵᱷᱟᱨᱥᱤᱴᱤ
ᱚ ᱟᱹᱞᱤᱧ ᱦᱚᱸ ᱚᱱᱟ ᱫᱷᱟᱨᱮ ᱜᱮᱛᱟᱞᱤᱧ ᱛᱚ ᱚᱲᱟᱜ ᱠᱚ
ᱟᱪᱪᱷᱟ ᱟᱪᱪᱷᱟ
ᱚᱱᱟ ᱥᱩᱨ ᱥᱩᱯᱩᱨ ᱨᱮᱜᱮ ᱵᱩᱡ ᱫᱟ ᱵᱤᱱ
ᱦᱳᱭ
ᱡᱚᱢ ᱵᱟᱲᱟ ᱠᱚ ᱛᱟᱞᱮ ᱦᱩᱭᱱᱟ ᱵᱟᱝ? ᱛᱟᱦᱚᱞᱮ ᱪᱮᱜ ᱩᱛᱩ ᱞᱮᱱᱟ ᱛᱮᱦᱮᱱ ᱫᱚ?
ᱛᱮᱦᱮᱧ ᱫᱚ ᱦᱟᱸᱜ ᱱᱚᱝᱠᱟ ᱫᱚ ᱪᱮᱫ ᱦᱚᱸ ᱵᱟᱝ ᱩᱛᱩᱭ ᱞᱮᱱᱟ ᱟᱹᱞᱩ ᱠᱚ ᱟᱹᱞᱩ ᱟᱨ ᱠᱩᱸᱫᱽᱨᱤ ᱜᱮ ᱩᱛᱩ ᱦᱩᱭ ᱞᱮᱱ ᱛᱟᱦᱮᱸᱜ ᱟ ᱾
ᱦᱳᱭ ᱦᱳᱭ ᱱᱚᱰᱮ ᱫᱚ ᱦᱟᱜ ᱟᱞᱮ ᱛᱮᱜᱮᱞᱮ ᱤᱥᱤᱱ ᱜᱮᱭᱟ ᱱᱚᱸᱰᱮ ᱾ ᱢᱟᱱᱮ ᱱᱤᱡᱮᱛᱮ ᱤᱥᱤᱱ ᱠᱟᱛᱮ ᱡᱚᱢ ᱜᱮᱭᱟᱞᱮ ᱦᱟᱸᱜ ᱢᱟᱱᱮ ᱚᱱᱠᱟ ᱫᱚ ᱦᱟᱸᱜ ᱵᱟᱝ ᱦᱩᱭᱩᱜ ᱜᱮᱭᱟ ᱾
ᱚ ᱚᱱᱟᱜᱮ ᱱᱟᱯᱟᱭ ᱟᱨ ᱛᱤᱱᱟᱹᱜ ᱦᱟᱛᱟᱣ ᱠᱟᱛᱮ ᱵᱤᱱ ᱡᱚᱢᱟ ᱾
ᱦᱳᱭ ᱦᱳᱭ ᱟᱨ ᱱᱚᱸᱰᱮ ᱦᱚᱸ ᱦᱳᱴᱮᱞ ᱨᱮ ᱡᱩᱫᱤ ᱡᱚᱢᱟ ᱵᱮᱱ ᱾ ᱢᱤᱫ ᱯᱞᱮᱴ ᱠᱟᱛᱮ ᱜᱮ ᱚᱱᱠᱟ ᱥᱟᱴ ᱥᱳᱛᱳᱨ ᱴᱟᱠᱟ ᱛᱮᱠᱚ ᱦᱟᱛᱟᱣᱟ ᱛᱟᱦᱚᱞᱮ ᱠᱷᱟᱱ ᱧᱮᱞᱚᱜ ᱠᱟᱱᱟ ᱾ ᱟᱹᱰᱤ ᱜᱟᱱ ᱜᱮ ᱠᱷᱚᱨᱪᱟᱜ ᱠᱟᱱᱟ ᱾
ᱦᱩᱸ ᱛᱟᱯᱚᱨ ᱟᱨᱦᱚᱸ ᱚᱠᱟ ᱚᱠᱟ ᱡᱟᱭᱜᱟ ᱠᱚᱨᱮ ᱫᱚᱵᱩ ᱵᱤᱱ ᱢᱟᱱᱮ ᱡᱩᱴᱤᱤᱡ ᱵᱤᱱ ᱦᱟᱛᱟᱣᱟ ᱥᱮ ᱟᱨ ᱢᱟᱱᱮ ᱚᱱᱟ ᱨᱮᱱᱟᱜ ᱠᱚ ᱦᱟᱛᱟᱣᱟ ᱾
ᱮᱠᱚᱫᱚᱢᱫ ᱾
ᱦᱮᱸ ᱾
ᱢᱟᱱᱮ ᱟᱠᱚ ᱡᱟᱦᱟᱸᱭ ᱯᱞᱮᱴ ᱠᱚ ᱮᱢᱟᱜ ᱟᱠᱚ ᱤᱱᱟᱹ ᱯᱞᱮᱴ ᱨᱮᱜᱮ ᱟᱢ ᱡᱚᱢ ᱦᱩᱭᱩᱜ ᱛᱟᱢᱟ ᱚᱱᱟ ᱠᱷᱱ ᱟᱢ ᱡᱩᱫᱤ ᱟᱢ ᱡᱟᱹᱥᱛᱤ ᱢᱟᱛᱚ ᱾ ᱦᱟᱛᱟᱣᱟ ᱥᱮ ᱚᱱᱟ ᱫᱚ ᱟᱨᱚ ᱠᱟᱹᱣᱰᱤ ᱠᱚ ᱦᱟᱛᱟᱣᱟ ᱾
ᱦᱮᱸ ᱚᱱᱠᱟᱧ ᱧᱮᱞ ᱦᱩᱭᱩ ᱟᱠᱟᱱᱟ ᱯᱨᱟᱭ ᱡᱟᱭᱜᱟ ᱨᱮᱜᱮ ᱾ ᱚᱱᱮ ᱤᱭᱟᱹ ᱠᱚᱨᱮᱧ ᱢᱮᱛᱟ ᱵᱮᱱᱟ ᱠᱷᱚᱲᱚᱜᱽᱯᱩᱨ ᱵᱤᱱ ᱪᱟᱞᱟᱣ ᱵᱟᱲᱟ ᱠᱟᱱ ᱜᱮᱭᱟ ᱾
ᱪᱟᱞᱟ ᱵᱟᱲᱟ ᱦᱩᱭᱠᱟᱱ ᱜᱮᱭᱟ ᱾
ᱚᱱᱟ ᱠᱚᱨᱮ ᱠᱤᱪᱷᱩ ᱠᱤᱪᱷᱩ ᱦᱳᱴᱮᱞ ᱢᱮᱱᱟᱜᱼᱟ ᱵᱩᱡᱽ ᱫᱟᱵᱤᱱ ᱢᱟᱱᱮ ᱚᱱᱟ ᱠᱚᱨᱮ ᱫᱚ ᱢᱟᱱᱮ ᱾ ᱟᱹᱵᱤᱱ ᱡᱟᱦᱟᱸ ᱛᱤᱱᱟᱹᱜ ᱮᱢᱟ ᱵᱤᱱᱟ ᱦᱮᱸ ᱥᱮ᱾ ᱚᱱᱟᱵᱤᱱ ᱪᱟᱵᱟᱭᱟ ᱟᱫᱚ ᱤᱱᱟᱹ ᱛᱟᱭᱚᱢ ᱡᱩᱫᱤ ᱟᱨᱦᱚᱸ ᱡᱩᱫᱤ ᱵᱤᱱ ᱡᱚᱢᱟ ᱾
ᱢᱟᱱᱮ ᱛᱚᱠᱷᱚᱱ ᱟᱨᱚ ᱮᱠᱥᱴᱟᱨᱥ ᱠᱩᱲᱤ ᱴᱟᱠᱟ ᱠᱟᱛᱮ ᱯᱞᱮᱴ ᱠᱚ ᱦᱟᱛᱟᱣ ᱯᱞᱮᱴ ᱥᱮ ᱰᱟᱵᱩ ᱦᱤᱥᱟᱵ ᱠᱚ ᱦᱟᱛᱟᱣ ᱾ ᱦᱳᱭ ᱦᱳᱭ ᱾ ᱚᱱᱠᱟᱜᱮ ᱦᱮᱸ ᱢᱟᱱᱮ ᱢᱟᱱᱮ ᱚᱱᱟ ᱠᱚᱨᱮ ᱫᱚ ᱢᱟᱱᱮ ᱴᱮᱥᱚᱱ ᱠᱚᱨᱮᱱ ᱡᱟᱦᱟᱸ ᱛᱤᱱ ᱦᱚᱲ ᱠᱚ ᱾ ᱛᱟᱦᱮᱱᱟ ᱠᱚ ᱡᱚᱢᱟ ᱠᱚ ᱥᱮ ᱟᱫᱚ ᱚᱱᱟ ᱠᱷᱟᱹᱛᱤᱨ ᱛᱮ ᱚᱱᱟ ᱠᱚᱨᱮᱱᱟᱜ ᱨᱮᱴ ᱫᱚᱦ ᱠᱟᱹᱴᱤᱡ ᱵᱤᱥᱤ ᱜᱮᱭᱟ ᱾
ᱚᱱᱟ ᱵᱟᱫᱽ ᱠᱟᱛᱮ ᱱᱤᱡᱮᱛᱮ ᱤᱥᱤᱱ ᱜᱮ ᱵᱮᱴᱟᱨᱟ ᱾
ᱦᱳᱭ ᱟᱨ ᱟᱞᱮ ᱫᱚ ᱦᱟᱸᱜ ᱢᱟᱱᱮ ᱱᱚᱰᱮ ᱪᱮᱫ ᱠᱚ ᱞᱮ ᱫᱟᱠᱟ ᱠᱟᱛᱮᱞ ᱞᱮ ᱤᱥᱤᱱᱟ ᱚᱠᱟ ᱥᱚᱢᱚᱭ ᱟᱨ ᱩᱛᱩ ᱠᱚᱫᱚ ᱾ ᱫᱚᱥ ᱴᱟᱠᱟ ᱫᱚᱥ ᱴᱟᱠᱟ ᱨᱮᱱᱟᱜ ᱠᱟᱹᱴᱤᱡ ᱦᱟᱛᱟᱣ ᱟᱹᱜᱩᱭ ᱱᱮᱛᱟᱨ ᱫᱚᱥ ᱴᱟᱠᱟ ᱨᱮᱱᱟᱜ ᱠᱟᱹᱴᱤᱡ ᱰᱷᱮᱨ ᱧᱚᱜ ᱠᱚᱢᱚᱜ ᱠᱟᱱᱟ ᱟᱫᱚ ᱱᱚᱰᱮ ᱾ ᱥᱚᱵᱫᱤᱱ ᱜᱮ ᱦᱟᱛᱟᱣ ᱵᱟᱲᱟᱭᱞᱮ ᱛᱚ ᱟᱫᱚ ᱚᱱᱠᱟᱜᱮ ᱥᱚᱵᱡᱤ ᱠᱚᱫᱚ ᱚᱠᱟ ᱥᱚᱢᱟᱹᱭ ᱾ ᱠᱤᱨᱤᱧ ᱠᱟᱛᱮᱜ ᱤᱥᱤᱱ ᱦᱩᱭᱩᱜᱼᱟ ᱵᱟᱠᱷᱟᱱ ᱫᱚ ᱮᱢᱱᱤ ᱥᱩᱢᱟᱹᱭ ᱫᱚ ᱠᱤᱨᱤᱧ ᱦᱩᱭᱩᱜ ᱜᱮᱭᱟ ᱫᱚᱥ ᱴᱟᱠᱟ ᱜᱟᱱ ᱨᱮᱱᱟᱜ ᱾ ᱥᱚᱵᱡᱤ ᱠᱚᱛᱚ ᱫᱚᱢᱮ ᱫᱟᱢ ᱥᱮ ᱱᱤᱛᱳᱜ ᱚᱱᱟ ᱦᱚᱸ ᱥᱚᱵᱡᱤ ᱾ ᱛᱟᱯᱚᱨᱮ ᱤᱥᱤᱱᱟ ᱥᱮ ᱮᱠᱤᱠᱮ ᱜᱮ ᱮᱠᱤ ᱞᱮᱠᱟ ᱜᱮ ᱯᱟᱲᱟᱜ-ᱟ ᱾ ᱯᱚᱲᱛᱟ ᱟᱭ ᱾
ᱦᱳᱭ ᱦᱳᱭ ᱛᱟᱨᱯᱚᱨ ᱾ ᱫᱟᱠᱟ ᱤᱥᱤᱱ ᱞᱮᱠᱷᱟᱱ ᱫᱚ ᱩᱛᱩ ᱨᱮᱱᱟᱜ ᱚᱵᱷᱟᱵ ᱫᱚ ᱵᱟᱹᱱᱩᱜᱼᱟ ᱾
ᱦᱚᱸ ᱢᱟᱱᱮ ᱫᱟᱠᱟ ᱫᱚ ᱦᱟᱸ ᱠᱟᱹᱴᱤᱡ ᱦᱳᱭ ᱦᱳᱭ ᱟᱵᱤᱱ ᱫᱚᱠᱷᱟᱱᱟ ᱩᱛᱩ ᱫᱚ ᱦᱟᱸᱜ ᱟᱞᱩ ᱟᱛᱮ ᱥᱟᱣ ᱦᱚᱸᱵᱤᱱ ᱡᱚᱢ ᱫᱟᱲᱮᱭᱟᱜ ᱾
ᱦᱩᱸ ᱾ ᱮᱱᱠᱷᱟᱱ ᱫᱚ ᱧᱤᱫᱟᱹ ᱵᱮᱲᱟ ᱦᱚᱸ ᱠᱷᱟᱱ ᱫᱟᱜ ᱢᱟᱲᱤ ᱠᱮᱫᱟ ᱵᱤᱱ ᱚᱱᱟ ᱥᱟᱣ ᱦᱚᱸ ᱵᱤᱱ ᱡᱚᱢ ᱫᱟᱲᱮᱭᱟᱜᱼᱟ ᱾
ᱟᱨ ᱱᱚᱰᱮ ᱦᱳᱥᱴᱮᱞ ᱠᱚᱨᱮ ᱥᱮ ᱦᱳᱥᱴᱮᱞ ᱤᱧ ᱢᱮᱱ ᱢᱮᱥ ᱠᱚᱨᱮ ᱫᱚ ᱾ ᱟᱵᱮᱱ ᱡᱟᱦᱱᱟᱜ ᱜᱮᱵᱮᱱ ᱡᱚᱢ ᱫᱟᱜ ᱢᱟᱹᱲᱤ ᱦᱚᱸ ᱵᱮᱱ ᱫᱟᱜ ᱢᱟᱹᱲᱤ ᱫᱟᱲᱮᱭᱟᱜᱼᱟ ᱚᱠᱚᱭ ᱥᱟᱨᱟ ᱫᱤᱱᱮ ᱫᱟᱠ ᱠᱟᱭ ᱟᱨ ᱥᱤᱛᱩᱝ ᱫᱤᱱ ᱫᱚ ᱦᱟᱸᱜ ᱱᱚᱝᱠᱟ ᱫᱟᱠᱟ ᱠᱚᱦᱚᱸ ᱵᱟᱝ ᱡᱚᱢᱼᱟ ᱢᱟᱱᱮ ᱡᱟᱹᱯᱩᱫ ᱡᱟᱹᱯᱩᱫ ᱾ ᱠᱩᱢᱟᱹᱜ ᱫᱚ ᱠᱟᱹᱴᱤᱡ ᱫᱟᱠᱟ ᱠᱚ ᱡᱚᱢ ᱩᱪᱤᱛ ᱦᱮᱸ ᱵᱟᱝ ᱾
ᱦᱳᱭ ᱾ ᱛᱟᱦᱚᱞᱮ ᱱᱟᱯᱟᱭ ᱵᱟᱲᱟ ᱜᱮ ᱵᱟᱝ ᱾
ᱦᱳᱭ ᱱᱤᱛᱳᱜ ᱫᱚ ᱦᱟᱸᱜ ᱱᱟᱯᱟᱭ ᱵᱟᱲᱟ ᱜᱮ ᱟᱵᱮᱱᱜ ᱜᱮ ᱪᱮᱫ ᱞᱮᱠᱟ ᱾
ᱟᱹᱞᱤᱧ ᱦᱚᱸ ᱢᱮᱱᱟᱜ ᱞᱤᱧᱟᱹ ᱪᱟᱸᱫᱳ ᱵᱚᱸᱜᱟ ᱫᱟᱭᱟ ᱛᱮ ᱱᱟᱯᱟᱭ ᱜᱮ ᱾
ᱟᱪᱷᱟ ᱟᱪᱷᱟ ᱛᱟᱦᱞᱮ ᱟᱵᱮᱱᱟᱜ ᱫᱚ ᱚᱠᱟᱨᱮ ᱚᱲᱟᱜ ᱨᱮᱜᱮ ᱦᱟᱸᱜ ᱾ ᱟᱞᱤᱧ ᱫᱚ ᱦᱳᱥᱴᱮᱞ ᱨᱮ ᱢᱮᱱᱟᱜ ᱞᱤᱧᱟ ᱟᱪᱷᱟ ᱟᱪᱷᱟ ᱾
ᱯᱟᱲᱦᱟᱜ ᱠᱟᱱ ᱜᱮᱭᱟ ᱞᱤᱧ ᱛᱚ, ᱦᱳᱭ ᱦᱳᱭ ᱾ ᱤᱥᱠᱩᱞ ᱞᱤᱧ ᱯᱟᱲᱟᱜ ᱠᱟᱱ ᱜᱮᱭᱟ ᱟᱹᱞᱤᱧ ᱫᱚ ᱾
ᱟᱪᱪᱷᱟ-ᱟᱪᱷᱟ ᱾ ᱛᱟᱦᱞᱮ ᱟᱵᱤᱱ ᱪᱮᱜ ᱚᱱᱮ ᱢᱤᱰᱤᱭᱟᱢ ᱛᱮ, ᱥᱮ ᱵᱟᱝᱞᱟ ᱛᱮ? ᱢᱤᱰᱤᱭᱟᱢ ᱛᱮᱜᱮ, ᱟᱵᱮᱱ ᱫᱚ?
ᱚ ᱟᱹᱞᱤᱧ ᱦᱚᱸ ᱢᱤᱰᱤᱭᱟᱢ ᱛᱮᱜᱮ ᱦᱟᱸᱜ ᱠᱷᱟᱱ ᱾
ᱟᱪᱪᱷᱟᱼᱪᱷᱟ ᱾ ᱚᱠᱟᱨᱮᱵᱮᱱ ᱚᱞ ᱯᱟᱲᱦᱟᱜ ᱠᱟᱱᱟ ᱟᱵᱮᱱ ᱫᱚ? ᱟᱹᱞᱤᱱᱟ ᱫᱚ ᱨᱟᱭᱯᱩᱨ ᱥᱮᱜ ᱾ ᱟᱪᱪᱷᱟ, ᱨᱟᱭᱯᱩᱨ ᱥᱮ ᱪᱮ ᱚᱠᱟ ᱟᱹᱞᱤᱧ ᱦᱚᱸ ᱨᱟᱭᱯᱩᱨ ᱥᱮᱫ ᱨᱮᱜᱮ ᱞᱤᱧ ᱛᱮᱦᱮᱱ ᱛᱮᱦᱮᱸᱜᱼᱟ ᱾ ᱚᱱᱛᱮ ᱨᱮᱜᱮ ᱞᱤᱧ ᱯᱟᱲᱦᱟᱜ ᱛᱮᱦᱮᱸᱜᱼᱟ, ᱞᱟᱦᱟ ᱫᱚ ᱾
ᱚᱠᱟ ᱤᱥᱠᱩᱞ ᱪᱚ ᱾
ᱚ ᱢᱚᱱᱰᱚᱞᱜᱩᱞᱤ ᱾
ᱚᱸ ᱦᱮᱸ-ᱦᱮᱸ ᱥᱳᱨ ᱜᱮᱭᱟ ᱾
ᱤᱭᱟᱹ ᱠᱚᱞᱮᱡᱽ ᱨᱮᱵᱮᱱ ᱯᱟᱲᱦᱟᱜ ᱠᱟᱱᱟ ᱵᱟᱝ? ᱦᱳᱭ ᱚᱱᱛᱮ ᱫᱚ ᱦᱟᱸᱜ ᱠᱚᱞᱮᱡᱽ ᱨᱮᱞᱤᱧ ᱯᱟᱲᱟᱜ ᱠᱟᱱᱟ ᱾ ᱚᱠᱟ-ᱚᱠᱟ ᱴᱮᱜ ᱛᱮ ᱠᱟᱱ ᱛᱟᱵᱮᱱᱟ ᱯᱷᱟᱥᱴᱰᱤᱭᱟᱨ ᱥᱮ ᱥᱮᱠᱮᱱᱰᱤᱭᱟᱨ? ᱥᱮᱠᱮᱱᱰᱤᱭᱟᱨ ᱦᱟᱸ ᱪᱟᱞᱟᱜ ᱠᱟᱱᱟ ᱾
ᱠᱳᱪᱤᱝ ᱨᱮ ᱫᱚ ᱦᱟᱸᱜ ᱟᱵᱮᱱ ᱫᱚ ᱛᱤᱱᱟᱹᱜ ᱨᱮ ᱱᱤᱛᱚᱜ ᱫᱚ?
ᱟᱨ ᱴᱤᱭᱟᱹ ᱨᱮ ᱵᱟᱜᱽᱰᱤᱦᱟᱹ ᱵᱤᱱ ᱪᱟᱞ ᱞᱮᱱᱟ ᱠᱤ
ᱦᱳᱭ ᱪᱟᱞᱟᱣ ᱣᱟᱲᱟ ᱦᱩᱭ ᱞᱮᱱᱟ, ᱚᱸᱰᱮ ᱠᱳᱪᱤᱝ ᱪᱟᱞᱟᱣ ᱦᱩᱭ ᱞᱮᱱᱟ ᱾ ᱳ ᱵᱟᱜᱽᱰᱤᱦᱟᱹ ᱨᱮ ᱯᱟᱲᱟᱣ ᱞᱮᱱ ᱛᱟᱦᱮᱸᱜ ᱾ ᱱᱤᱛᱚᱜ ᱟᱵᱮᱱ ᱴᱩᱭᱮᱨ ᱨᱮ?
ᱦᱳᱭ-ᱦᱳᱭ ᱾
ᱛᱟᱞᱦᱮ ᱦᱟᱸ ᱧᱟᱯᱟᱢ ᱦᱩᱭ ᱞᱮᱱ ᱜᱮᱭᱟ ᱾
ᱧᱟᱯᱟᱢ ᱦᱩᱭ ᱞᱮᱱ ᱜᱮ
ᱧᱟᱯᱟᱢ ᱦᱩᱭ ᱞᱮᱱ ᱜᱮᱭᱟ ᱟᱫᱚ ᱩᱱᱟᱹᱜ ᱫᱚ, ᱦᱳᱭ ᱟᱞᱮ ᱡᱚᱠᱷᱚᱱ ᱦᱟᱸᱜ ᱴᱩᱭᱮᱨ ᱨᱮ ᱛᱟᱦᱮᱸ ᱠᱟᱱᱟᱞ ᱩᱱ ᱥᱚᱢᱚᱭ ᱟᱯᱮ ᱦᱟᱸ ᱴᱮᱱ ᱨᱮᱯ ᱛᱟᱦᱮᱸ ᱠᱟᱱᱟ ᱦᱮᱸ‌ ᱵᱟᱝ
ᱦᱳᱭ ᱦᱮᱸ ᱛᱟᱦᱞᱮ ᱪᱮᱫᱠᱟ ᱪᱟᱜ ᱠᱟᱱᱟ ᱚᱞᱚᱜ ᱯᱟᱲᱦᱟᱣ ᱠᱚ
ᱚᱞ ᱯᱟᱲᱦᱟᱣ ᱱᱚᱜᱼᱚᱭ ᱠᱚᱞᱮᱡᱽ ᱨᱮᱫᱚ ᱱᱚᱝᱠᱟ ᱢᱟᱪᱮᱫ ᱠᱚᱚᱸ ᱵᱟᱹᱱᱩᱜ ᱠᱚᱣᱟ ᱚᱱᱠᱟ ᱟᱫᱚ ᱱᱤᱡᱮᱛᱮᱜᱮ ᱡᱟᱦᱟᱸ ᱛᱤᱱᱟᱹᱜ ᱠᱩᱨᱩᱢᱩᱴᱩ ᱢᱮᱱᱟᱜᱼᱟ
ᱩᱸ ᱳᱭ ᱱᱤᱡᱮ ᱛᱮᱜᱮ ᱡᱟᱦᱟᱸ ᱛᱱᱟᱹᱜ ᱫᱟᱲᱮᱭᱟᱜ ᱪᱮᱥᱴᱟᱭ ᱵᱤᱱ ᱤᱭᱟᱹ ᱤᱭᱟᱹ ᱨᱮᱵᱮᱱ ᱵᱷᱩᱨᱛᱤ ᱠᱚᱜ-ᱟ ᱛᱚ ᱛᱟᱦᱞᱮ ᱞᱟᱞᱜᱚᱲ ᱨᱮ ᱚᱸᱰᱮ ᱞᱟᱹᱭᱟ ᱠᱚ ᱜᱚᱝᱠᱮ ᱠᱚ ᱢᱮᱱᱟᱜ ᱠᱚᱣᱟ ᱵᱷᱟᱜᱤ ᱜᱮ ᱾
ᱚᱸᱰᱮ ᱜᱮ ᱢᱮᱱᱟᱜ ᱞᱤᱧᱟᱹ ᱛᱚ ᱾ ᱦᱳᱭ ᱦᱳᱭ ᱾
ᱚᱸ ᱾
ᱢᱟᱱᱮ ᱪᱮᱜ ᱠᱚ ᱞᱟᱹᱭᱟ ᱡᱷᱚᱛᱚ ᱰᱤᱯᱟᱨᱢᱮᱱ ᱨᱮᱫᱚ ᱵᱟᱹᱱᱩᱜ ᱠᱚᱣᱟ ᱡᱤᱭᱳᱜᱨᱟᱯᱷᱤ ᱰᱤᱯᱟᱨᱢᱮᱱ ᱨᱮᱫᱚ ᱵᱟᱹᱱᱩᱜ ᱠᱚᱣᱟ, ᱡᱤᱭᱳᱜᱨᱟᱯᱷᱤ ᱰᱤᱯᱟᱨᱴᱢᱮᱱ ᱨᱮᱫᱚ ᱫᱟᱫᱟ ᱛᱟᱠᱚ ᱯᱟᱲᱦᱟᱣ ᱠᱚ ᱥᱤᱵᱱᱟᱛ ᱫᱟ ᱢᱮᱱᱟᱭᱟ ᱛᱚ ᱩᱱᱤ ᱜᱮ ᱯᱟᱲᱦᱟᱣ ᱞᱮᱭᱟ ᱾ ᱚᱸ ᱥᱤᱵᱱᱟᱛ ᱫᱟ ᱩᱱᱤ ᱡᱤᱳ ᱵᱟᱝ, ᱦᱮᱸ ᱳᱭ ᱡᱤᱳᱜᱨᱟ ᱟᱫᱚ ᱩᱱᱤ ᱜᱮᱛᱚ ᱱᱚᱰᱮ ᱛᱮᱦᱮᱱ ᱠᱟᱱᱟᱭ, ᱟᱫᱚ ᱱᱚᱰᱮ ᱜᱮ ᱠᱚᱞᱮᱡᱽ ᱨᱮᱜᱮ ᱯᱟᱲᱦᱟᱣ ᱵᱟᱲᱟ ᱞᱮᱭᱟᱭ ᱟᱨ ᱟᱭᱟᱜ ᱦᱚᱸ ᱮᱠᱡᱟᱢ ᱠᱚ ᱛᱟᱦᱮᱱ ᱛᱟᱭ ᱠᱷᱟᱱᱮ ᱪᱟᱞᱟᱜ ᱜᱮᱭᱟ ᱵᱟᱸᱠᱩᱲᱟ ᱥᱮᱫ
ᱦᱩᱸ
ᱦᱟᱸᱰᱮ ᱵᱟᱸᱠᱩᱲᱟ ᱨᱮᱦᱚᱸ ᱢᱮᱱᱟᱜ-ᱟ ᱢᱚᱱᱮᱦᱚᱭ ᱦᱳᱭ ᱵᱟᱸᱠᱩᱲᱟ ᱨᱮᱦᱚᱸ ᱢᱮᱱᱟᱜᱼᱟ ᱟᱫᱚ ᱚᱸᱰᱮ ᱠᱟᱹᱴᱤᱡ ᱯᱷᱤᱥ ᱠᱚ ᱠᱟᱹᱴᱤᱡ ᱰᱷᱮᱨ ᱜᱮᱭᱟ ᱛᱚ
ᱚ ᱦᱩᱸ ᱦᱩᱸ ᱚᱸᱰᱮ ᱱᱤᱛ ᱦᱚᱸ ᱠᱤᱪᱷᱩ ᱫᱟᱫᱟ ᱛᱟᱠᱚ ᱠᱚ ᱪᱟᱞᱟᱣᱮᱱᱟ ᱱᱚᱣᱟ ᱤᱥᱠᱩᱞ ᱠᱷᱚᱱᱟᱜ ᱵᱟᱨ ᱦᱚᱲ ᱠᱤᱱ ᱪᱟ ᱱᱟᱛᱚ
ᱦᱳᱭ ᱟᱹᱰᱤ ᱜᱟᱱ ᱦᱚᱲ ᱜᱮᱦᱟᱸᱜ ᱠᱚ ᱦᱮᱡ ᱠᱟᱱᱟ ᱟᱨ ᱞᱟᱞᱜᱚᱲ ᱫᱚ ᱟᱵᱚ ᱢᱤᱰᱤᱭᱟᱢ ᱨᱮᱱ ᱡᱷᱚᱛᱚ ᱠᱚ ᱪᱟᱜ ᱠᱟᱱᱟ ᱚᱱᱰᱮ ᱜᱮ ᱮᱠᱫᱚᱢ ᱮᱠᱫᱚᱢ ᱞᱟᱞᱜᱚᱲ ᱫᱚ ᱢᱟᱱᱮ ᱟᱹᱰᱤ ᱞᱚᱜᱚᱱ ᱡᱚᱛᱚ ᱦᱚᱲ ᱠᱚ ᱦᱤᱡᱩᱜᱼᱟ ᱪᱮᱫᱟᱜ ᱥᱮ ᱱᱚᱮᱫᱟ ᱢᱟᱱᱮ ᱠᱟᱹᱣᱰᱤ ᱠᱚᱦᱚᱸ ᱠᱚᱢ ᱞᱟᱜᱟᱜᱼᱟ ᱟᱨ ᱚᱱᱮ ᱦᱟᱸᱰᱮ ᱫᱚ ᱦᱟᱸᱜ ᱵᱟᱸᱠᱩᱲᱟ ᱤᱭᱩᱱᱤᱵᱷᱟᱨᱥᱤᱴᱤ ᱨᱮᱫᱚ ᱠᱟᱹᱣᱰᱤ ᱦᱟᱸᱜ ᱡᱟᱹᱥᱛᱤ ᱞᱟᱜᱟᱜᱼᱟ
ᱦᱩᱸ
ᱚᱱᱟ ᱠᱷᱟᱹᱛᱤᱨ ᱛᱮ ᱟᱨ ᱢᱟᱱᱮ ᱪᱮᱫ ᱠᱚ ᱞᱟᱹᱭᱟ ᱵᱮᱥᱤᱨ ᱵᱷᱟᱜᱽ ᱜᱤᱫᱟᱹᱨ ᱱᱚᱸᱰᱮ ᱠᱚ ᱦᱤᱡᱩᱜ ᱜᱮᱭᱟ ᱦᱟᱸᱰᱮ ᱫᱚ ᱵᱟᱠᱚ ᱪᱟᱞᱟᱜ ᱜᱮᱭᱟ
ᱦᱮᱸ ᱢᱚᱱᱮ ᱡᱷᱚᱛᱚ ᱚᱸᱰᱮ ᱠᱚ ᱪᱟᱜ ᱠᱟᱱᱞ ᱜᱟᱱ ᱠᱷᱩᱵ ᱠᱚᱢ ᱵᱟᱸᱠᱩᱲᱟ ᱠᱚ ᱪᱟᱜ ᱠᱟᱱᱟ
ᱦᱳᱭ ᱨᱟᱭᱯᱩᱨ ᱨᱮᱱ ᱨᱟᱭᱯᱩᱨ ᱨᱮᱱ ᱡᱚᱛᱚ ᱱᱚᱰᱮ ᱦᱚᱸᱠᱚ ᱦᱮᱡ ᱟᱠᱟᱱᱟ ᱛᱚ ᱞᱟᱞᱜᱚᱲ ᱦ ᱦᱫ ᱛ ᱞ ᱢᱟᱱᱮ ᱡᱟᱦᱟᱸ ᱡᱟᱦᱟᱸ ᱨᱮᱭ ᱠᱩᱥᱤᱭᱟᱜᱼᱟᱭ ᱡᱮ
ᱠᱩᱥᱤ
ᱦᱟᱨ ᱠᱚ ᱱᱟᱢᱵᱟᱨ ᱱᱤᱨᱵᱷᱚᱨ ᱟᱨ ᱟᱨ ᱟᱯᱮᱭᱟᱜ ᱢᱟ ᱱᱤᱭᱟᱹ ᱵᱟᱨ ᱢᱟ ᱥᱮᱢᱤᱥᱴᱟᱨ ᱢᱟᱥ ᱥᱮᱢᱤᱥᱴᱟᱨ ᱟᱠᱟᱫ ᱛᱟᱯᱮᱭᱟ ᱠᱚ ᱥᱮ ᱯᱞᱮ ᱠᱷᱩ ᱦ ᱯᱞ ᱠᱷᱚᱱᱟᱜ ᱜᱮᱢᱴᱟᱨ ᱥᱮᱢᱴᱟᱨ ᱨᱟᱠᱟᱵ ᱪᱟᱞᱟᱜᱼᱟᱮ ᱯᱳᱭᱞᱳ ᱠᱷᱚᱱᱟᱜ ᱱᱟᱵᱟᱨ ᱟᱵᱟᱨ ᱦᱤᱥᱟᱹᱵ ᱪᱟᱞᱟᱜ ᱛᱟᱯᱮᱭᱟ ᱛᱚ ᱦᱮᱸ ᱦᱮᱸ ᱱᱤᱛ ᱢᱟᱱᱮ ᱥᱮᱯᱴᱮᱢᱵᱚᱨ ᱮᱠᱩᱥ ᱛᱟᱨᱤᱠᱷ ᱠᱷᱚᱱ ᱦᱩᱭᱩᱜ ᱛᱟᱞᱮ ᱟᱪᱪᱷᱟ ᱟᱪᱪᱷᱟ ᱟᱞᱮ ᱫᱚ ᱦᱟᱸᱜ ᱪᱮᱫ ᱠᱚ ᱦ ᱟᱞᱮ ᱢᱟᱱᱮ ᱠᱚᱞᱮᱡᱽ ᱨᱮ ᱯᱟᱲᱦᱟᱜ ᱞᱮᱠᱟᱜᱮ ᱟᱵᱮᱱ ᱵᱩᱡᱷᱟᱹᱣᱟ ᱪᱮᱫ ᱠᱚ ᱞᱟᱹᱭᱟ ᱤᱞᱤ ᱤᱥᱠᱩᱞ ᱠᱷᱚᱱᱟᱜ ᱜᱮ
ᱦᱮᱸ
ᱟᱞᱮ ᱡᱮᱢᱚᱱ ᱪᱮᱫ ᱠᱚ ᱞᱟᱹᱭᱟ ᱢᱤᱫᱴᱤᱡ ᱤᱭᱟᱨ ᱨᱮ ᱵᱟᱨᱭᱟ ᱵᱟᱨᱭᱟ ᱮᱠᱡᱟᱢ ᱦᱩᱭᱩᱜ ᱛᱟᱞᱮᱭᱟ ᱪᱷᱚ ᱢᱟᱥ ᱚᱱᱛᱚᱨ ᱚᱱᱛᱚᱨ ᱦᱩᱭᱩᱜᱼᱟ ᱮᱠᱡᱟᱢ
ᱚ ᱱᱤᱛᱳᱜ ᱟᱞᱮ ᱦᱚᱸ ᱚᱱᱠᱟ ᱠᱟᱜ ᱞᱮᱭᱟ ᱠᱚ
ᱦᱳᱭ
ᱥᱮᱯᱴᱮᱢᱵᱚᱨ ᱨᱮ ᱢᱟᱱᱮ ᱛᱚ ᱛᱷᱟᱲ ᱥᱮᱢᱤᱥᱴᱟᱨ ᱟᱨ ᱦᱟᱜ ᱠᱷᱟᱱ ᱚᱱᱟᱛᱮᱠᱷᱟᱱ ᱢᱟᱨᱪ ᱨᱮ ᱦᱩᱭᱩᱜᱼᱟ ᱦᱟᱜ ᱠᱷᱟᱱ
ᱚᱱᱟ ᱫᱚ ᱦᱩᱭᱩᱜ ᱜᱮᱭᱟ ᱚᱱᱠᱟᱜᱮ ᱫᱚ ᱤᱭᱟᱹ ᱫᱚ ᱴᱷᱤᱠ ᱜᱮᱭᱟ ᱦᱳᱭ ᱮᱢ ᱥᱤ ᱠᱤᱭᱩ ᱛᱟᱦᱮᱟᱜ ᱱᱚᱣᱟ ᱛᱚ ᱚᱞ ᱢᱟ ᱵᱟᱝ ᱦᱩᱭᱩᱜᱼᱟ ᱯᱩᱴᱞᱤ ᱥᱤᱥᱴᱮᱢ ᱛᱚ
ᱦᱳᱭ ᱟᱨᱦᱚᱸ ᱱᱤᱭᱟᱹ ᱫᱷᱟᱣ ᱫᱚ ᱦᱟᱱᱮ ᱢᱮᱥᱤᱱ ᱛᱮᱠᱚ ᱪᱮᱠᱟ ᱞᱟᱹᱭ ᱫᱟᱠᱚ ᱥᱮ ᱪᱮᱫ ᱚᱱᱮ
ᱡᱟᱦᱟᱸᱴᱟᱜ ᱴᱷᱤᱠ ᱜᱮᱭᱟ ᱚᱱᱟᱴᱟᱜ ᱨᱮᱜᱮ ᱴᱤᱰᱟᱹᱜᱚᱜᱼᱟ ᱦᱮᱸ ᱵᱟᱝ
ᱦᱮᱸ ᱢᱟᱱᱮ ᱠᱟᱹᱴᱤᱡ ᱦᱚᱸ ᱢᱟᱱᱮ ᱚᱱ ᱯᱩᱴᱠᱤ ᱢᱟᱱᱮ ᱵᱟᱭᱨᱮ ᱪᱟᱞᱟᱣ ᱵᱟᱝ ᱜᱟᱱᱚᱜᱼᱟ ᱜᱚᱨᱚᱠ ᱜᱳᱞ ᱵᱷᱤᱛᱨᱤ ᱨᱮ ᱛᱟᱦᱮᱱ ᱦᱩᱭᱩᱜᱼᱟ
ᱟᱨ ᱚᱱᱟ ᱦᱚᱸ ᱢᱟᱱᱮ ᱟᱵᱮᱱ ᱡᱩᱫᱤ ᱟᱥᱛᱮ ᱟᱥᱛᱮ ᱵᱟᱵᱮᱱ ᱠᱚᱨᱟᱣᱟ ᱦᱟᱱᱛᱮ ᱱᱟᱛᱮ ᱦᱚ ᱪᱚᱭᱭᱟ ᱵᱮᱱ ᱡᱟ ᱴᱷᱤᱠᱟ ᱟᱵᱮᱱ ᱵᱷᱩᱞᱴ ᱠᱟᱜᱼᱟ
ᱚᱱᱟ ᱦᱚᱸ ᱯᱮᱠᱴᱤᱥ ᱫᱚᱨᱠᱟᱨ
ᱦᱳᱭ ᱢᱮᱥᱤᱱ ᱧ ᱢᱮᱥᱤᱱᱟᱱ ᱯᱟᱭᱟᱭ ᱵᱟᱪᱷᱟ ᱢᱮᱟᱱᱯ ᱦᱚᱸ ᱟᱫᱚ ᱱᱤᱭᱟᱹ ᱵᱟᱨ ᱜᱮ ᱱᱚᱝᱠᱟ ᱫᱚ ᱟᱹᱞᱤᱧ ᱫᱚᱞᱤᱧ ᱢᱚᱱᱮᱭ ᱡᱮ ᱯᱳᱭᱞᱳ ᱞᱮᱠᱟ ᱜᱮ ᱛᱟᱦᱮᱸ ᱞᱮᱱᱠᱷᱟᱱ ᱱᱟᱯᱟ ᱱᱟᱯᱟᱭ ᱠᱚᱜᱼᱟ ᱡᱟᱦᱟᱸ ᱛᱤᱱᱟᱹᱜ ᱜᱤᱫᱽᱨᱟᱹᱭ ᱵᱩᱡᱷᱟᱹᱣ ᱠᱮᱟᱭ ᱚᱞ ᱠᱮᱭᱟ ᱦᱮᱸ ᱥᱮ ᱵᱟᱝ ᱵᱟᱭ ᱵᱟᱲᱟᱭ ᱠᱮ ᱵᱟᱭ ᱚᱞ ᱠᱮᱭᱟ ᱫᱚ ᱪᱤᱠᱟᱹ ᱜᱮᱭᱟ ᱟᱨ ᱱᱚᱣᱟ ᱫᱚ ᱡᱩᱫᱤ ᱴᱷᱤᱠ ᱜᱮ ᱴᱷᱤᱠ ᱴᱷᱤᱠᱮ ᱠᱚᱨᱟᱣ ᱦᱚᱴᱚ ᱠᱟᱫᱟ ᱱᱟᱥᱮᱱᱟᱜ ᱡᱚᱫᱤ ᱟᱭ ᱦᱚᱨᱚᱵᱚᱨᱚ ᱠᱷᱟᱹᱛᱤᱨ ᱫᱟᱜ ᱠᱚ ᱦᱟᱱᱛᱮ ᱱᱟᱱᱛᱮ ᱠᱟᱱ ᱛᱟᱭᱟ ᱴᱷᱤᱠᱟᱜ ᱜᱮ ᱟᱫᱚ ᱚᱱᱟ ᱠᱚᱦᱚᱸ ᱵᱷᱩᱞ ᱠᱟᱛᱟ ᱠᱟᱛᱟᱭᱟᱠᱚ ᱟᱨ ᱦᱚᱨᱚᱚᱵᱚᱨᱚᱜ ᱜᱮᱭᱟᱵᱤᱱ ᱥᱚᱢᱚᱭ ᱵᱟᱝ ᱵᱮᱱ ᱧᱟᱢᱟ ᱢᱩᱪᱟ. ᱫ ᱨᱮ
ᱟᱨ ᱛᱚᱠᱷᱚᱱ ᱫᱚ ᱟᱹᱵᱮᱱ ᱛᱟᱲᱟᱦᱩᱲᱟᱹ ᱠᱟᱛᱮᱜ ᱡᱟᱦᱟᱸ ᱞᱮᱠᱟ ᱵᱮᱱ ᱫᱟᱜ ᱦᱚᱴᱚ ᱠᱟᱜ ᱜᱮᱭᱟ
ᱦᱮᱸ ᱞᱟᱦᱟᱛᱮ ᱞᱮᱠᱟ ᱠᱷᱟᱱ ᱫᱚ ᱴᱷᱤᱠ ᱜᱮᱭᱟ
ᱦᱮᱸ ᱞᱟᱦᱟ ᱛᱮᱠᱷᱚᱱ ᱫᱚ ᱴᱷᱤᱠ ᱜᱮᱭᱟ ᱟᱫᱚ ᱦᱮᱜᱱᱤᱛᱳᱜ ᱫᱚ ᱦᱟᱜ ᱱᱤᱭᱚᱢ ᱠᱚ ᱪᱮᱧᱡᱽ ᱠᱟᱫᱟ ᱠᱚ ᱛᱚ ᱵᱩᱦᱩ ᱠᱤᱪᱷᱩ ᱦᱮᱵᱟᱝ
ᱵᱚᱦᱩ ᱵᱚᱦᱩ ᱪᱮᱧᱡᱽ ᱠᱟᱱᱟ ᱞᱟᱦᱟ ᱠᱷᱚᱱᱟᱜ ᱫᱚ ᱛᱟᱦᱞᱮ ᱟᱯᱮ ᱫᱚ ᱵᱟᱯᱮ ᱧᱟᱢ ᱟᱠᱟᱫᱟ ᱥᱮᱢᱮᱥᱴᱟᱨ ᱵᱟᱝ
ᱟᱞᱮ ᱟᱞᱮᱭᱟᱜ ᱜᱮ ᱞᱟᱥ
ᱟᱯᱮ ᱯᱚᱨ ᱠᱷᱚᱱ ᱜᱮ ᱦᱳᱭ
ᱟᱞᱮᱜᱮ ᱠᱟᱹᱴᱤᱡ ᱵᱟᱧᱪᱟᱣ ᱧᱚᱜ ᱱᱟᱞᱮ ᱪᱤᱠᱟᱹ ᱛᱮᱪᱚ ᱪᱟᱸᱫᱳ ᱵᱚᱸᱜᱟ ᱫᱟᱭᱟᱼᱢᱟᱭᱟ ᱛᱮ ᱟᱞᱮ ᱦᱚᱸᱞᱮ ᱞᱟᱹᱭ ᱫᱟ ᱥᱮᱢᱮᱥᱴᱟᱨ ᱛᱮ ᱵᱟᱵᱚᱱ ᱯᱟᱲᱦᱟᱜ ᱢᱟ ᱥᱮᱢᱴᱟᱨ ᱫᱚ ᱠᱟᱹᱴᱤᱡ ᱢᱟᱱᱮ ᱤᱥᱠᱩᱞ ᱠᱚᱨᱮ ᱫᱚ ᱚᱱᱠᱟ ᱴᱷᱤᱠ ᱫᱚ ᱴᱷᱤᱠ ᱜᱮᱭᱟ ᱵᱟᱝ ᱢᱮᱱᱛᱮ ᱫᱚ ᱵᱟᱝ ᱦᱩ